ᱦᱮᱞᱳ
ᱦᱳᱭ ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱦᱚᱸ ᱡᱟᱦᱳ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱥᱟᱹᱜᱩᱱ ᱧᱤᱫᱟᱹ ᱠᱷᱤᱫᱩᱚᱜ ᱠᱚᱵᱮᱱ ᱠᱤᱫᱩᱜ ᱮᱱᱟ?
ᱦᱩᱸᱻ ᱥᱟᱹᱜᱩᱱ ᱧᱤᱫᱟᱹ ᱠᱤᱫᱩᱵ ᱫᱚ ᱦᱟᱸᱜ ᱮᱠᱷᱚᱱ ᱟᱹᱣᱨᱤ ᱞᱤᱧ ᱠᱤᱫᱩᱵᱚᱜᱼᱟ᱾
ᱟᱪᱪᱷᱟ ᱟᱪᱪᱷᱟ ᱫᱤᱭᱮ ᱯᱚᱨ ᱪᱮᱫ ᱵᱮᱱ ᱪᱤᱠᱟᱭᱟ?
ᱱᱚᱜᱚᱭ ᱛᱚ ᱫᱩᱲᱩᱵᱽ ᱦᱩᱭ ᱠᱟᱱᱟ᱾
ᱫᱟᱠᱟ ᱠᱚᱫᱟ ᱛᱟᱦᱮᱞᱮ ᱤᱥᱤᱱ ᱦᱚᱭ ᱱᱟ
ᱦᱮᱸ ᱤᱥᱤᱱ ᱠᱚᱫᱚ ᱦᱟᱜ ᱦᱩᱭᱩᱜ ᱠᱟᱱᱟ ᱪᱚᱸᱫᱟ ᱦᱩᱭ ᱠᱟᱱᱟ ᱛᱟᱦᱚᱞᱮ ᱟᱵᱮᱱᱟᱜ ᱫᱚ ᱠᱤᱫᱩᱵ ᱠᱚᱫᱚ ᱦᱩᱭ ᱟᱠᱟᱱᱟ ᱥᱮ
ᱦᱳᱭ ᱜᱚᱝᱠᱮ ᱱᱚᱜᱼᱚᱭ ᱠᱤᱪᱷᱩ ᱠᱷᱚᱱ ᱞᱟᱦᱟ ᱜᱮᱞᱤᱧ ᱠᱤᱫᱩᱵ ᱠᱟᱛᱮᱫ ᱞᱤᱧ ᱡᱤᱨᱟᱹᱣ ᱟᱠᱟᱱᱟ ᱦᱟᱜ
ᱟᱪᱪᱷᱟ ᱜᱚᱝᱠᱮ ᱫᱚᱢᱮ ᱥᱟᱰᱮ ᱠᱟᱱ ᱫᱚ ᱪᱮᱫ ᱠᱚ ᱵᱤᱱ ᱥᱟᱰᱮᱭᱮᱫᱟ
ᱪᱮᱫ ᱠᱟ ᱵᱤᱱ ᱟᱡᱚᱢ ᱮᱫᱟ ᱡᱩᱫᱟᱹ ᱜᱮ
ᱥᱟᱰᱮ ᱠᱟᱱᱟ ᱰᱷᱟᱝ ᱰᱷᱚᱝ
ᱦ ᱛᱟᱦᱚᱞᱮ ᱫᱩᱲᱩᱵ ᱠᱟᱱᱟ ᱞᱮ ᱦᱟᱸᱜ ᱱᱟᱯᱟᱭ ᱜᱮᱭᱟ ᱵᱤᱱ ᱛᱚ
ᱦᱮᱸ ᱜᱚᱝᱠᱮ ᱱᱟᱯᱟᱭ ᱜᱮ ᱱᱤᱛ ᱦᱟᱹᱵᱤᱡ ᱫᱚ
ᱟᱪᱪᱷᱟ ᱟᱪᱪᱷᱟ ᱫᱤᱭᱮᱯᱚᱨ ᱛᱟ ᱦᱚᱞᱮ ᱚᱲᱟᱜ ᱠᱚ ᱪᱮᱫ ᱪᱮᱠᱟ ᱦᱩᱭᱩᱜ ᱠᱟᱱᱟ
ᱚᱲᱟᱜ ᱠᱚᱨᱮ ᱫᱚ ᱡᱚᱛᱚ ᱜᱮ ᱴᱷᱤᱠ ᱴᱷᱟᱠ ᱴᱩᱠ ᱴᱟᱠ ᱠᱟᱹᱢᱤ ᱠᱚ ᱦᱩᱭᱩᱜ ᱠᱟᱱᱟ ᱟᱵᱮᱱ ᱜᱮ ᱟᱵᱮᱱ ᱜᱮ
ᱟᱹᱞᱤᱧ ᱜᱮ ᱦᱟᱸᱜ ᱮᱠᱷᱚᱱ ᱫᱚ ᱦᱚᱭ ᱛᱚ ᱟᱹᱞᱤᱧ ᱱᱚᱜᱼᱚᱭ ᱦᱟᱸᱜ ᱜᱟᱯᱟ ᱜᱟᱯᱟ ᱢᱮᱭᱟᱝ ᱥᱮᱫ ᱛᱮ ᱜᱮ ᱦᱟᱸᱜ ᱵᱟᱨᱦᱮ ᱞᱤᱧ ᱪᱟᱞᱟᱜᱼᱟᱫᱚ ᱮᱠᱷᱚᱱ ᱫᱚ ᱚᱲᱟᱜ ᱨᱮᱜᱮ ᱢᱤᱱᱟᱜ ᱞᱤᱧᱟ ᱚᱱᱟ ᱫᱟᱜ ᱠᱚ ᱪᱤᱠᱟᱭ ᱫᱟᱜ ᱠᱮᱫᱟ ᱟᱯᱮ ᱥᱮᱫ ᱫᱚ?
ᱟᱞᱮ ᱥᱮᱫ ᱫᱟᱜ ᱫᱚ ᱦᱟᱸᱜ ᱜᱚᱝᱠᱮ ᱵᱷᱟᱜᱤ ᱜᱮ ᱫᱟᱜ ᱠᱟᱫᱟ ᱢᱤᱫ ᱜᱷᱚᱱᱴᱟ ᱜᱟᱱ ᱢᱤᱫ ᱜᱷᱚᱱᱴᱟ ᱜᱟᱱᱮ ᱫᱟᱜ ᱟᱠᱟᱫᱟ ᱟᱯᱮ ᱥᱮᱫ ᱫᱚ
ᱟᱞᱮᱥᱮᱜ ᱦᱳᱭ ᱫᱟᱜ ᱠᱮᱜ ᱜᱮ ᱯᱨᱟᱭ ᱦᱩᱰᱩᱨ ᱵᱤᱡᱞᱤ ᱛᱮ ᱦᱟᱸᱜ
ᱦᱩᱸ ᱟᱪᱪᱷᱟ
ᱟᱫᱚ ᱠᱟᱹᱢᱤ ᱨᱮ ᱞᱟᱜᱟᱜ ᱞᱮᱠᱟ ᱜᱮᱛᱚᱭ ᱫᱟᱜ ᱠᱟᱫᱟ ᱦᱟᱸᱜ
ᱦᱮᱸ
ᱛᱟ ᱯᱚᱨ ᱵᱟᱨ ᱯᱮ ᱫᱤᱱ ᱯᱚᱨᱮ ᱪᱮᱠᱟᱭ ᱫᱟ ᱡᱚᱛᱚᱢ ᱠᱷᱟᱡ ᱢᱟ ᱟᱨᱚ ᱚᱥᱩᱵᱤᱫᱟ ᱦᱩᱭᱩᱜ ᱛᱟᱵᱚᱱ
ᱦᱳᱭ ᱦᱳᱭ
ᱦᱮᱸ ᱜᱟᱛᱮ ᱥᱮᱫ ᱫᱚ ᱢᱚᱴᱟ ᱢᱩᱴᱤ ᱫᱟᱜ ᱫᱚ ᱫᱟᱜ ᱠᱮᱫᱟ ᱤᱭᱟᱹ ᱚᱱᱟ ᱠᱷᱮᱛ ᱠᱚ ᱞᱚᱦᱚᱫ ᱞᱮᱠᱟ
ᱦᱮᱸ ᱠᱷᱮᱛ ᱠᱚ ᱞᱚᱦᱚᱫ ᱞᱮᱠᱟ ᱫᱚ ᱫᱟᱜ ᱫᱚ ᱫᱟᱜ ᱠᱟᱫᱟ
ᱟᱪᱪᱷᱟ ᱟᱪᱪᱷᱟ ᱛᱟᱦᱚᱞᱮ ᱜᱚᱢᱠᱮ ᱛᱤᱱᱟᱹᱜ ᱜᱟᱱ ᱠᱷᱮᱛ ᱠᱚᱫᱚ ᱢᱮᱱᱟᱜ ᱛᱟᱯᱮᱭᱟ
ᱠᱦᱮᱫ ᱠᱚᱫᱚ ᱚᱱᱠᱟ ᱫᱚ ᱵᱮᱥᱤ ᱫᱚ ᱵᱟᱝ ᱦᱩᱭᱩᱜᱼᱟ ᱴᱷᱩᱠ ᱴᱷᱟᱠ ᱠᱟᱹᱢᱤ ᱯᱟᱨᱚᱢ ᱦᱮᱸ ᱠᱟᱹᱢᱤ ᱯᱟᱨᱚᱢ ᱞᱮᱠᱟ ᱫᱚ ᱦᱩᱭᱩᱜ ᱜᱮᱭᱟ
ᱦᱳᱭ ᱦᱳᱭ ᱦᱳᱭ ᱟᱞᱮᱭᱟᱜ ᱦᱚᱸ ᱢᱚᱴᱟ ᱢᱩᱴᱤ ᱵᱟᱹᱫ ᱵᱟᱹᱭᱦᱟᱹᱲ ᱢᱮᱥᱟ ᱠᱟᱛᱮᱫ ᱦᱩᱭᱩᱜ ᱛᱟᱞᱮ ᱜᱮᱭᱟ ᱚᱱᱠᱟ ᱢᱤᱫ ᱵᱚᱪᱷᱚᱨ ᱡᱚᱢ ᱞᱮᱠᱟ ᱫᱚ ᱚᱱᱮ ᱚᱱᱠᱟ ᱚᱥᱩᱵᱤᱫᱷᱟ ᱫᱚ ᱵᱟᱝ ᱦᱩᱭᱩᱜ ᱛᱟᱞᱮᱭᱟ
ᱟᱪᱪᱷᱟ
ᱟᱫᱚ ᱜᱚᱝᱠᱮ ᱪᱟᱥ ᱵᱟᱥ ᱠᱚᱫᱚᱵᱮᱱ ᱵᱟᱰᱟᱭ ᱜᱮᱭᱟ ᱥᱮ ᱵᱟᱝ ᱵᱟᱰᱟᱭᱟ
ᱪᱟᱥ ᱵᱟᱥ ᱠᱚᱫᱚ ᱜᱚᱝᱠᱮ ᱵᱟᱰᱟᱭ ᱫᱚ ᱵᱟᱰᱟᱭ ᱜᱮ ᱚᱠᱛᱚ ᱱᱟᱹᱯᱤᱛ ᱫᱚ ᱦᱟᱸᱜ ᱠᱷᱮᱛ ᱠᱚᱨᱮ ᱟᱲᱜᱚ ᱦᱩᱭᱩᱜ ᱜᱮᱭᱟ ᱥᱮᱨᱚᱢ ᱚᱱᱠᱟ ᱫᱚ ᱦᱟᱸᱜ ᱚᱠᱛᱚ ᱫᱚ ᱵᱟᱝ ᱧᱟᱢᱚᱜ ᱜᱮᱭᱟ ᱚᱠᱛᱚ ᱧᱟᱢ ᱞᱮᱠᱷᱟᱱ ᱫᱚ ᱦᱟᱸᱜ ᱟᱲᱜᱚ ᱫᱚ ᱦᱳᱭᱳᱜ ᱜᱮᱭᱟ
ᱟᱹ ᱟᱪᱪᱷᱟ ᱟᱪᱪᱷᱟ ᱟᱪᱪᱷᱟ
ᱟᱵᱮᱱ ᱫᱚ ᱜᱚᱝᱠᱮ ᱢᱟᱴᱷ ᱠᱚᱨᱮ ᱥᱮ ᱠᱷᱮᱛ ᱵᱟᱹᱭᱦᱟᱹᱲ ᱠᱚᱨᱮ ᱠᱟᱹᱢᱤ ᱫᱚ ᱵᱮᱱ ᱵᱟᱰᱟᱭᱟ ᱥᱮ
ᱦᱳᱭ ᱵᱟᱰᱟᱭ ᱫᱚ ᱦᱟᱸᱜ ᱵᱟᱰᱟᱭ ᱜᱮᱭᱟ ᱞᱤᱧ ᱮᱠᱷᱚᱱ ᱫᱚ ᱥᱮᱬᱟ ᱟᱠᱟᱫᱟ ᱞᱤᱧ ᱚᱱᱠᱟ ᱩᱢᱮᱨ ᱫᱚ ᱦᱩᱭ ᱠᱟᱱ ᱛᱟᱹᱞᱤᱧᱟ ᱟᱫᱚ ᱚᱱᱮ ᱚᱱᱠᱟᱟ ᱜᱮ ᱛᱤᱥ ᱟᱹᱱᱤᱡ ᱦᱟᱸᱜ ᱧᱟᱢᱚᱜ ᱠᱟᱱᱟ ᱚᱱᱟ ᱠᱷᱮᱛ ᱠᱚᱞᱤᱧ ᱧᱟᱢ ᱞᱮᱠᱷᱟᱡ ᱜᱮ ᱦᱟᱸᱜᱧ ᱥᱤᱭᱟ ᱦᱟᱸᱜ ᱥᱤ ᱯᱟᱲᱟᱜ ᱟᱞᱤᱧ
ᱟᱪᱪᱷᱟ
ᱦᱳᱭ ᱜᱚᱝᱠᱮ ᱟᱫᱚ ᱚᱱᱟ ᱜᱮᱫᱚ ᱠᱟᱹᱢᱤ ᱫᱚ ᱥᱮᱬᱟ ᱫᱚ ᱞᱟᱹᱠᱛᱤ ᱠᱟᱱ ᱜᱮᱭᱟ ᱛᱚ ᱟᱵᱚᱣᱟᱜ ᱚᱱᱟ ᱫᱚ ᱫᱤᱹᱢ ᱫᱤᱱ ᱨᱮᱱᱟᱜ ᱠᱟᱹᱢᱤ ᱠᱟᱛᱮᱫ ᱵᱚᱱ ᱡᱚᱢᱟ ᱵᱟᱠᱷᱟᱡ ᱫᱚ ᱦᱟᱯᱮᱱ ᱫᱤᱱ ᱨᱮ ᱪᱮᱫᱵᱚᱱ
ᱦᱳᱭ ᱦᱳᱭ ᱠᱟᱹᱢᱤ ᱫᱚ ᱮᱠᱟᱞ ᱜᱮ ᱞᱟᱹᱠᱛᱤ ᱠᱟᱱ ᱜᱮᱭᱟ ᱠᱟᱹᱢᱤ ᱡᱩᱫᱤ ᱵᱟᱢ ᱠᱟᱹᱢᱤ ᱠᱷᱟᱱ ᱪᱮᱫ ᱮᱢ ᱡᱚᱢᱟ ᱟᱨ ᱠᱟᱹᱢᱤᱭᱟᱢ ᱛᱚᱵᱮ ᱫᱚ ᱠᱟᱹᱣᱰᱤ ᱫᱚᱢ ᱟᱨᱡᱟᱣᱟ ᱵᱟᱢ ᱠᱟᱹᱢᱤ ᱞᱮᱠᱷᱟᱡ ᱪᱤᱠᱟᱹᱛᱮ ᱠᱟᱹᱣᱰᱤ ᱫᱚᱢ ᱟᱨᱡᱟᱣ-ᱟ ᱟᱫᱚ ᱱᱚᱝᱠᱟ ᱜᱮ ᱪᱟᱥ ᱵᱟᱥ ᱨᱮᱫᱚ ᱠᱟᱹᱢᱤ ᱫᱚ ᱫᱚᱢᱮ ᱜᱮ ᱠᱟᱹᱢᱤ ᱦᱩᱭᱩᱜᱼᱟ ᱛᱚ ᱚᱱᱟ ᱨᱮᱦᱚᱸ ᱚᱠᱛᱚ ᱱᱟᱹᱯᱤᱛ ᱡᱷᱚᱛᱚ ᱠᱤᱪᱷᱩ ᱠᱷᱮᱛ ᱨᱮ ᱮᱢ ᱦᱩᱭᱩᱜ-ᱟ ᱥᱮ ᱚᱱᱟ ᱚᱠᱛᱚ ᱱᱟᱹᱯᱤᱛ ᱮᱢ ᱠᱷᱟᱹᱛᱤᱨ ᱜᱮ ᱠᱟᱹᱴᱤᱡ ᱥᱚᱢᱚᱭ ᱠᱚᱦᱟᱸᱜ
ᱦᱳᱭ ᱜᱚᱢᱠᱮ ᱚᱱᱟ ᱠᱚᱫᱚ ᱮᱠᱟᱞ ᱥᱟᱨᱤ ᱠᱟᱛᱷᱟ ᱚᱱᱠᱟ ᱞᱮᱠᱷᱟᱡ ᱵᱟᱝ ᱪᱷᱩᱨᱟᱹᱣ ᱞᱮᱱᱠᱷᱟᱡ ᱫᱚ ᱡᱚᱢ ᱢᱟ ᱚᱥᱩᱵᱤᱫᱟ ᱫᱚ ᱟᱹᱰᱤ ᱜᱮ ᱦᱩᱭᱩᱜ ᱛᱟᱵᱚᱱ
ᱦᱟᱹᱭ
ᱟᱫᱚ ᱜᱚᱢᱠᱮ ᱟᱯᱮ ᱫᱚ ᱵᱟᱨ ᱫᱷᱟᱣ ᱥᱮ ᱢᱤᱫ ᱫᱷᱟᱣ ᱯᱮ ᱪᱟᱥᱟ ᱦᱟᱸᱜ
ᱦᱮᱸ
ᱢᱮᱱᱫᱟᱹᱧ ᱟᱯᱮ ᱫᱚ ᱵᱟᱫᱷᱟᱣ ᱥᱮ ᱢᱤᱫ ᱫᱷᱟᱣ ᱯᱮ ᱪᱟᱥᱟ
ᱟᱞᱮ ᱥᱮᱫ ᱫᱚ ᱜᱚᱢᱠᱮ ᱵᱟᱨ ᱫᱷᱟᱣ ᱪᱟᱥ ᱦᱩᱭᱩᱜ-ᱟ
ᱟᱹᱰᱤ ᱱᱟᱯᱟᱭ ᱠᱟᱛᱷᱟ ᱜᱚᱢᱠᱮ ᱵᱮᱱ ᱞᱟᱹᱭ ᱠᱮᱫ ᱫᱚ
ᱦᱳᱭ ᱟᱞᱮᱥᱮᱫ ᱫᱚ ᱢᱤᱫᱴᱟᱝ ᱫᱚ ᱥᱤᱡᱤᱱ ᱨᱮ ᱦᱩᱭᱩᱜ-ᱟ ᱢᱤᱫᱴᱟᱝ ᱫᱚ ᱚᱯᱷ ᱥᱤᱡᱤᱱ ᱨᱮ ᱦᱩᱭᱩᱜ-ᱟ
ᱦᱚᱸ ᱜᱚᱝᱠᱮ ᱟᱞᱮᱥᱮᱫ ᱫᱚ ᱟᱹᱰᱤ ᱮᱸᱴᱠᱮᱴᱚᱲᱮ ᱜᱮᱭᱟ ᱫᱟᱜ ᱠᱚᱨᱮᱱᱟᱜ ᱦᱚᱸ ᱢᱟᱱᱮ ᱠᱩᱧ ᱫᱟᱜ ᱰᱟᱹᱰᱤ ᱫᱟᱜ ᱥᱮ ᱱᱚᱣᱟ ᱯᱩᱠᱷᱨᱤ ᱠᱚᱦᱚᱸ ᱢᱟᱲᱟᱝ ᱢᱟᱨᱟᱲᱟᱝ ᱟᱜ ᱫᱚ ᱵᱟᱹᱱᱩᱜ ᱠᱟᱟᱜᱼᱟ ᱦᱩᱰᱤᱧ ᱦᱩᱰᱤᱧᱼᱟᱜ ᱜᱮ ᱢᱮᱱᱟᱜ ᱟᱫᱚ ᱚᱱᱮ ᱚᱱᱠᱟ ᱜᱮ ᱫᱟᱜ ᱵᱷᱚᱨᱥᱟ ᱜᱮ ᱟᱞᱮ ᱦᱚᱸᱞᱮ ᱪᱟᱥᱟ ᱫᱟᱜ ᱡᱩᱫᱤ ᱵᱟᱭ ᱫᱟᱜ ᱜᱟ ᱢᱤᱫ ᱥ ᱚᱱᱟ ᱜᱮ ᱵᱟᱨ ᱥᱮᱨᱢᱟ ᱚᱱᱠᱟᱜᱮ ᱟᱠᱟᱞ ᱛᱟᱦᱞᱮ ᱮᱠᱟᱞ ᱜᱮ ᱛᱟᱦᱮᱭᱮᱱ ᱛᱟᱞᱮᱭᱟ ᱟᱞᱮ ᱫᱤᱥᱚᱢ ᱫᱚ ᱦᱟᱸᱜ
ᱱᱚᱪᱪᱷᱟ ᱛᱚ ᱜᱚᱢᱠᱮ ᱟᱞᱮ ᱫᱚ ᱦᱟᱸᱜ ᱚᱱᱚᱝ ᱚᱱᱠᱟ ᱵᱟᱨ ᱥᱤᱡᱤᱱ ᱦᱟᱸᱜ ᱪᱟᱥ ᱦᱩᱭᱩᱜ ᱜᱮᱭᱟ ᱥᱮ ᱛᱚ ᱚᱱᱟ ᱪᱟᱥ ᱠᱷᱟᱹᱛᱤᱨ ᱛᱮᱜᱮ ᱡᱷᱚᱛᱚ ᱦᱚᱲ ᱢᱟᱱᱮ ᱥᱩᱵᱤᱫᱷᱟ ᱠᱚ ᱟᱞᱮ ᱵᱮᱱᱟᱣ ᱟᱠᱟᱫᱟ ᱡᱮᱢᱚᱱᱠᱤ ᱫᱟᱜ ᱨᱮᱱᱟᱜ ᱡᱟᱛ ᱛᱮ ᱮᱜ ᱟᱱᱟᱴ ᱠᱚ ᱵᱟᱝ ᱦᱩᱭᱩᱜ ᱢᱟ ᱛᱟᱯᱚᱨᱮ ᱱᱚᱝᱠᱟ ᱜᱟᱹᱰᱤ ᱠᱚ ᱟᱬᱜᱚ ᱨᱮᱱᱟᱜ ᱟᱱᱟᱴ ᱠᱚ ᱵᱟᱝ ᱦᱩᱭᱩᱜ ᱢᱟ ᱥᱮ ᱚᱱᱠᱟ ᱟᱨᱦᱚᱸ ᱟᱹᱰᱤ ᱞᱮᱠᱟᱱ ᱟᱱᱟᱴ ᱠᱚ ᱡᱟᱛᱮ ᱵᱟᱝ ᱦᱩᱭᱩᱜ ᱢᱟ᱾ ᱪᱟᱥ ᱠᱷᱟᱹᱛᱤᱨ ᱫᱚ ᱫᱟᱜ ᱞᱟᱜᱟᱜ ᱜᱮᱭᱟ᱾ ᱫᱟᱜ ᱞᱟᱜᱟᱣ ᱠᱷᱟᱹᱛᱤᱨ ᱛᱮ ᱟᱵᱚ ᱵᱮᱵᱚᱥᱛᱷᱟ ᱦᱩᱭ ᱠᱟᱱᱟ ᱟᱞᱮ ᱫᱚ᱾ ᱡᱮᱢᱚᱱ ᱢᱟᱴᱷ ᱠᱚᱨᱮ ᱢᱤᱱᱤ ᱵᱟᱹᱭᱥᱟᱹᱣ ᱦᱩᱭ ᱟᱠᱟᱱᱟ᱾ ᱥᱮ ᱱᱚᱝᱠᱟ ᱜᱟᱰᱟ ᱫᱷᱟᱨᱮ ᱠᱚᱨᱮ ᱡᱟᱦᱟᱸ ᱠᱷᱮᱛ ᱢᱮᱱᱟᱜ ᱛᱟᱠᱚᱣᱟ ᱜᱟᱰᱟ ᱠᱚ ᱛᱚᱞ ᱦᱩᱭ ᱠᱚᱜᱼᱟ᱾ ᱛᱚᱞ ᱠᱟᱜ ᱦᱩᱭᱩᱜᱼᱟ ᱥᱮ ᱫᱟᱜ ᱠᱚ ᱚᱸᱰᱮ ᱡᱚᱢᱟᱴ ᱠᱟᱛᱮ ᱫᱚᱦᱚ ᱦᱩᱭᱩᱜᱼᱟ᱾ ᱛᱚ ᱱᱚᱝᱠᱟ ᱜᱮ ᱦᱟᱸᱜ ᱜᱚᱝᱠᱮ ᱟᱞᱮ ᱫᱚ ᱢᱤᱱᱤ ᱠᱚ ᱵᱟᱝᱠᱷᱟᱱ ᱫᱚ ᱚᱱᱮ ᱜᱟᱰᱟ ᱫᱟᱜ ᱛᱚᱞ ᱠᱟᱛᱮᱫ ᱱᱚᱝᱠᱟ ᱜᱮ ᱦᱟᱸᱜ ᱪᱟᱥ ᱠᱚᱞᱮ ᱪᱟᱥᱟ ᱚᱱᱟ ᱫᱟᱜ ᱛᱮᱜᱮ᱾ ᱵᱟᱝᱠᱷᱟᱱ ᱫᱚ ᱱᱚᱝᱠᱟ ᱫᱚ ᱫᱟᱜ ᱡᱟᱹᱲᱤ ᱵᱷᱚᱨᱥᱟ ᱞᱮ ᱛᱟᱦᱮᱱ ᱢᱟ᱾ ᱚᱯᱷ ᱥᱤᱡᱤᱱ ᱨᱮᱛᱚ ᱵᱟᱭ ᱫᱟᱜ-ᱟ᱾ ᱥᱤᱡᱤᱱ ᱨᱮ ᱮᱠᱷᱚᱱ ᱵᱟᱭ ᱫᱟᱜ ᱮᱫᱟ᱾ ᱢᱟᱱᱮ ᱚᱠᱟ ᱡᱟᱦᱟᱸ ᱥᱤᱡᱤᱱ ᱨᱮ ᱟᱹᱞᱩ ᱪᱟᱥ ᱦᱩᱭᱩᱜ-ᱟ ᱚᱱᱟ ᱥᱤᱡᱤᱱ ᱨᱮ ᱫᱟᱜ᱾ ᱮᱵᱟᱨ ᱟᱹᱞᱩ ᱥᱤᱡᱤᱱ ᱨᱮᱫᱚ ᱟᱢ ᱫᱚ ᱟᱹᱞᱩᱚᱢ ᱪᱟᱥᱟ ᱥᱮ ᱦᱩᱲᱩᱢ ᱪᱟᱥᱟ ᱚᱠᱟᱴᱟᱜ ᱜᱚᱝᱠᱮ?
ᱦᱳᱭ ᱜᱚᱝᱠᱮ ᱟᱫᱚ ᱠᱟᱛᱷᱟ ᱫᱚ ᱱᱚᱝᱠᱟ ᱠᱟᱱᱟ ᱟᱯᱮ ᱫᱚ ᱡᱮᱦᱮᱛᱩ ᱱᱚᱜᱼᱚᱭ ᱵᱮᱱ ᱞᱟᱹᱭᱮᱜᱼᱟ ᱵᱟᱨ ᱥᱮ ᱵᱟᱨ, ᱵᱟᱨ ᱫᱷᱟᱣ ᱛᱮ ᱪᱟᱥᱟᱜ ᱟᱫᱚ ᱡᱟᱹᱯᱩᱫ ᱫᱤᱱ ᱫᱚ ᱚᱱᱠᱟ ᱜᱮ ᱦᱩᱲᱩ ᱜᱮ ᱵᱟᱹᱲᱛᱤ ᱠᱟᱭᱛᱮ ᱪᱟᱥ ᱯᱮ ᱟᱨ ᱱᱚᱜᱼ ᱱᱚᱝᱠᱟ ᱡᱟᱦᱟᱸ ᱟᱱᱱᱭᱟ ᱫᱤᱱ ᱯᱮ ᱪᱟᱥᱟ ᱥᱮ ᱮᱴᱟᱜ ᱫᱤᱱ ᱯᱮ ᱪᱟᱥᱟ ᱠᱤᱪᱷᱩ ᱠᱤᱪᱷᱩ ᱫᱚ ᱟᱹᱞᱩ ᱠᱚ ᱨᱚᱦᱚᱭ ᱯᱮ ᱥᱟᱶᱛᱮ ᱦᱩᱲᱩ ᱠᱚᱦᱚᱸ ᱪᱟᱥ ᱯᱮ ᱢᱟᱱᱮ ᱵᱟᱱᱟᱨ ᱥᱮᱫ ᱜᱮ ᱠᱟᱹᱢᱤ ᱯᱮ ᱡᱩᱫᱤ ᱡᱩᱫᱤ ᱦᱩᱲᱩ ᱜᱮᱯᱮ ᱨᱚᱦᱚᱭ ᱨᱮᱦᱚᱸ ᱢᱟᱱᱮ ᱠᱟᱹᱴᱤᱡ ᱮᱴᱠᱮᱴᱲᱬᱮ ᱦᱩᱭᱩᱜᱼᱟ᱾ ᱟᱨ ᱡᱩᱫᱤ ᱚᱝᱠᱟᱭᱟᱜ ᱩᱛᱩ ᱠᱚ ᱥᱮ ᱟᱹᱞᱩ ᱠᱚᱯᱮ ᱪᱟᱥ ᱠᱷᱟᱡ ᱫᱚ ᱟᱯᱮᱭᱟᱜ ᱡᱚᱢᱟᱜ ᱦᱚᱸ ᱦᱩᱭᱩᱜ ᱛᱟᱯᱮᱭᱟ ᱦᱳᱭ ᱥᱮ᱾
ᱛᱚ ᱚᱱᱠᱟ ᱜᱮ ᱜᱚᱝᱠᱮ ᱟᱞᱮ ᱦᱚᱸ ᱢᱟᱱᱮ ᱚᱠᱛᱚ ᱱᱟᱹᱯᱤᱛ ᱡᱟᱦᱟᱸ ᱫᱚ ᱦᱩᱸ ᱦᱩᱲᱩ ᱥᱤᱡᱮᱱ ᱨᱮ ᱡᱟᱹᱯᱩᱫ ᱡᱟᱹᱯᱩᱫ ᱡᱟᱹᱯᱩᱫ ᱫᱤᱱ ᱨᱮᱫᱚ ᱦᱩᱲᱩ ᱞᱮ ᱪᱟᱥ ᱠᱤ ᱜᱮ᱾ ᱟᱨ ᱱᱚᱝᱠᱟ ᱦᱩᱲᱩ ᱠᱚ ᱨᱟᱠᱟᱵ ᱠᱟᱛᱮᱫ ᱜᱮ ᱦᱟᱸᱜ ᱟᱫᱚ ᱟᱹᱞᱩ ᱦᱟᱸᱜ ᱪᱟᱥ ᱦᱩᱭᱩᱜᱼᱟ ᱟᱫᱚ ᱟᱹᱞᱩ ᱨᱮᱭᱟᱜ ᱦᱟᱸᱜ ᱪᱟᱥ ᱞᱟᱹᱜᱤᱫ ᱢᱟᱴᱷ ᱠᱚ ᱥᱤᱭᱳ ᱵᱟᱲᱟᱜ ᱠᱟᱛ ᱛᱮ ᱫᱚᱦᱚ ᱠᱟᱜ ᱦᱩᱭᱩᱜᱼᱟ ᱟᱨ ᱟᱹᱞᱩ ᱠᱚᱦᱚᱸ ᱚᱱᱟ ᱯᱚᱱ ᱩᱰᱩᱠ ᱞᱟᱹᱜᱤᱫ ᱟᱹᱞᱩ ᱠᱚ ᱠᱤᱨᱤᱧ ᱠᱟᱛᱮᱫ ᱚᱲᱟᱜ ᱠᱚᱨᱮ ᱜᱮ ᱫᱚᱦᱚ ᱠᱟᱜ ᱦᱢᱭᱩᱜ-ᱟ᱾ ᱛᱚ ᱚᱱᱟ ᱯᱚᱱ ᱩᱰᱩᱠ ᱯᱚᱨ ᱜᱮ ᱦᱟᱸᱜ ᱟᱫᱚ ᱟᱹᱞᱩ ᱠᱚ ᱜᱮᱫ ᱠᱟᱛᱮᱜ ᱟᱫᱚ ᱥᱚᱡᱷᱮ ᱫᱚ ᱟᱹᱞᱩ ᱠᱚᱫᱚ ᱨᱚᱦᱚᱭ ᱦᱩᱭᱩᱜ ᱜᱮᱭᱟ᱾ ᱛᱚ ᱚᱱᱟ ᱟᱹᱞᱩ ᱨᱟᱠᱟᱵ ᱯᱚᱨ ᱜᱮ ᱦᱟᱸᱜ ᱟᱨᱦᱚᱸ ᱫᱚᱦᱲᱟ ᱛᱮ ᱦᱩᱲᱩᱞᱮ ᱪᱟᱥᱟ᱾ ᱛᱚ ᱦᱩᱲᱩ ᱪᱟᱥ ᱯᱚᱨ ᱦᱟᱸᱜ ᱟᱨᱦᱚᱸ ᱚᱱᱟ ᱦᱩᱲᱩ ᱨᱟᱠᱟᱵ ᱠᱟᱛᱮ ᱟᱨᱦᱚᱸ ᱚᱱᱠᱟ ᱜᱮ ᱦᱩᱲᱩ ᱞᱮ ᱪᱟᱥᱟ ᱡᱟᱹᱯᱩᱫ ᱫᱤᱱ᱾
ᱦᱳᱭ ᱦᱳᱭ᱾ ᱮᱠᱟᱞ ᱮᱠᱟᱞ ᱱᱟᱯᱟᱭ ᱠᱟᱛᱷ
ᱚᱱᱮ ᱪᱮᱫ ᱤᱧ ᱞᱟᱹᱭᱟ ᱢᱟᱱᱮ ᱮᱸ ᱪᱟᱥ ᱫᱚ ᱪᱟᱥ ᱛᱮᱜᱮ ᱞᱮ ᱛᱟᱦᱮᱱᱟ᱾ ᱡᱮᱢᱚᱱ ᱟᱹᱞᱩ ᱨᱟᱠᱟᱵ ᱱᱟ ᱦᱩᱲᱩ ᱦᱩᱲᱩ ᱨᱟᱠᱟᱵ ᱱᱟ ᱛᱟᱨ ᱯᱚᱨᱮ ᱦᱚᱸ ᱦᱩᱲᱩ ᱟᱵᱟᱨ ᱚᱱᱟ ᱯᱷᱟᱠᱟ ᱢᱚᱫᱽᱫᱷᱮ ᱡᱟᱦᱟᱸᱞᱮ ᱧᱟᱢ ᱠᱮᱫᱟ ᱛᱚᱠᱷᱚᱱ ᱦᱟᱸᱜ ᱡᱟᱦᱟᱸ ᱩᱰᱟᱹᱝ ᱥᱚᱵᱡᱤ ᱡᱩᱫᱤ ᱪᱟᱥ ᱥᱟᱱᱟ ᱠᱮᱫ ᱞᱮᱭᱟ, ᱛᱚ ᱚᱱᱟ ᱥᱚᱵᱡᱤ ᱞᱮ ᱪᱟᱥ ᱠᱮᱫᱟ᱾ ᱡᱮᱢᱚᱱ ᱥᱚᱵᱡᱤ ᱡᱷᱤᱸᱜᱟ ᱟᱹᱞᱩ, ᱡᱷᱤᱸᱜᱟ ᱯᱚᱴᱚᱞ ᱛᱟᱨᱯᱚᱨᱮ ᱱᱚᱱᱛᱮ ᱠᱚᱨᱚᱞᱟ ᱛᱟᱨᱯᱚᱨᱮ ᱮᱱᱛᱮ ᱟᱵᱟᱨ ᱡᱚᱢᱟᱜ ᱚᱱᱟ ᱡᱚ ᱠᱚᱦᱟᱸᱜ ᱠᱟᱹᱴᱤᱡ ᱪᱟᱥᱮᱫ ᱜᱮᱭᱟ ᱛᱚᱨᱢᱩᱡᱽ ᱚᱱᱟ ᱛᱚᱨᱢᱩᱡᱽ ᱞᱮ ᱪᱟᱥ ᱜᱮᱭᱟ ᱟᱨᱦᱚᱸ ᱠᱚᱸᱰᱷᱟ ᱠᱚ ᱪᱟᱥ ᱦᱩᱭᱩᱜ ᱜᱮᱭᱟ᱾ ᱛᱚ ᱚᱱᱠᱟᱜᱮ ᱟᱨᱚ ᱥᱚᱥᱟ ᱠᱚ ᱪᱟᱥ ᱦᱩᱭᱩᱜ ᱜᱮᱭᱟ ᱥᱮ᱾ ᱟ ᱥᱤᱡᱮᱱ ᱦᱚᱸᱛᱚ ᱟᱫᱚ ᱡᱟᱹᱱᱛᱤᱜ ᱡᱚᱠᱷᱚᱱ ᱚᱠᱛᱚ ᱧᱟᱢᱚᱜᱼᱟ ᱜᱚᱝᱠᱮ ᱟ ᱛᱚᱠᱷᱚᱱ ᱜᱮ ᱦᱟᱸᱜ ᱩᱱᱩᱜ ᱜᱟᱱ ᱪᱟᱥ ᱫᱚ ᱦᱩᱭᱩ ᱜᱮᱭᱟ᱾
ᱦᱳᱭ ᱮᱠᱫᱚᱢ ᱱᱟᱯᱟᱭ ᱠᱟᱛᱷᱟ ᱠᱟᱱᱟ ᱟᱞᱮ ᱦᱚᱸ ᱚᱱᱠᱟᱜᱮ ᱜᱚᱝᱠᱮ ᱱᱚᱜᱼᱚᱭ ᱪᱟᱥ ᱫᱤᱱ ᱫᱚ ᱦᱩᱲᱩ ᱜᱮᱞᱮ ᱪᱟᱥᱟ ᱦᱟᱸᱜ ᱟᱫᱚ ᱱᱚᱜ ᱱᱚᱝᱠᱟ ᱡᱩᱫᱤ ᱚᱱᱠᱟ ᱵᱟᱲᱜᱮ ᱠᱚᱨᱮ ᱫᱚ ᱚᱱᱠᱟ ᱡᱚᱢ ᱴᱩᱠᱩᱱ ᱫᱚ ᱦᱟᱸᱜᱮ ᱟᱹᱜᱮᱞᱮ ᱳᱱᱳ ᱠᱤᱪᱷᱩ ᱚᱱᱠᱟ ᱟᱹᱭᱯᱟᱥ ᱠᱟᱨᱮ ᱞᱮ ᱪᱟᱥ ᱜᱮᱭᱟ ᱥᱮᱞᱮ ᱮᱨᱟ ᱚᱱᱟ ᱟᱲᱟᱜ ᱠᱚᱫᱚ ᱟᱫᱚ ᱚᱱᱟ ᱥᱟᱶ ᱥᱟᱶᱛᱮᱦᱚᱸ ᱱᱚᱜᱼᱚᱭ ᱫᱷᱚᱨᱚᱱ ᱫᱤᱱ ᱥᱮ ᱥᱤᱛᱩᱝ ᱫᱤᱱ ᱦᱚᱸ ᱠᱷᱮᱛ ᱵᱟᱹᱫᱽ ᱨᱮᱭᱟᱜ ᱠᱚᱧ ᱫᱟᱜᱠᱚ ᱧᱩᱭ ᱫᱟ ᱵᱮᱸᱜᱟᱲ ᱵᱤᱞᱟᱛᱤ ᱟᱞᱩ ᱥᱟᱶᱛᱮ ᱠᱚᱸᱰᱷᱟ ᱠᱚ ᱡᱟᱦᱟᱸ ᱥᱤᱛᱩᱝ ᱫᱤᱱ ᱨᱮᱱᱟᱜ ᱯᱷᱚᱞ ᱤᱭᱟᱹ ᱠᱟᱱ ᱥᱚᱵᱽᱡᱤ ᱠᱟᱱ ᱚᱱᱠᱟᱱᱟᱜ ᱠᱚᱞᱮ ᱪᱟᱥᱟ ᱟᱫᱚ ᱠᱤᱪᱷᱩ ᱠᱤᱪᱷᱩ ᱴᱚᱴᱷᱟ ᱠᱚᱨᱮ ᱫᱚ ᱥᱮ ᱠᱤᱪᱷᱩ ᱠᱤᱪᱷᱩ ᱟᱞᱮ ᱥᱮᱫ ᱫᱚ ᱦᱟᱜ ᱱᱚᱝᱠᱟᱣ ᱠᱟᱱᱟ ᱡᱟᱦᱟᱸᱭ ᱫᱚ ᱫᱟᱲᱮᱭᱟᱜᱼᱟ ᱠᱚ ᱥᱮ ᱠᱤᱥᱟᱹᱲ ᱧᱚᱜ ᱜᱮᱭᱟᱠᱚ ᱩᱱᱠᱩ ᱫᱚ ᱦᱟᱸᱜ ᱚᱱᱟᱥᱟᱢ ᱟᱨᱥᱟᱞ ᱥᱮᱠᱚ ᱧᱩ ᱢᱟᱛᱟᱲ ᱠᱚᱦᱚᱸ ᱢᱚᱛᱟᱲ ᱠᱟᱛᱮᱜ ᱠᱚ ᱫᱟᱜ ᱠᱚ ᱨᱟᱠᱟᱵᱟ ᱟᱫᱚ ᱚᱱᱠᱟ ᱜᱮ ᱟᱞᱮ ᱫᱚ ᱦᱚᱲᱟᱜ ᱵᱷᱟᱲᱟ ᱠᱟᱛᱮᱫ ᱞᱮ ᱟᱹᱜᱩᱭᱟ ᱥᱮ ᱵᱟᱦᱨᱮ ᱥᱮᱫ ᱠᱷᱚᱱ ᱚᱱᱠᱟ ᱫᱟᱜ ᱴᱮᱝᱠ ᱠᱚᱞᱮ ᱵᱮᱵᱚᱥᱛᱟ ᱠᱟᱛᱮᱫ ᱞᱮ ᱟᱹᱜᱩᱭ ᱛᱟᱦᱮᱱᱟ ᱱᱚᱸᱠᱟ ᱠᱟᱛᱮᱫ ᱜᱮᱞᱮ ᱪᱟᱥ ᱦᱟᱸᱜ ᱩᱛᱩ ᱜᱟᱫᱚᱟ ᱟᱫᱚ ᱟᱞᱮ ᱫᱚ ᱵᱤᱥᱮᱥ ᱠᱟᱭᱛᱮ ᱱᱚᱣᱟ ᱩᱛᱩ ᱡᱚᱢ ᱞᱟᱹᱜᱤᱫ ᱜᱮᱞᱮ ᱪᱟᱥᱟ ᱚᱱᱠᱟ ᱟᱠᱷᱨᱤᱧ ᱥᱮ ᱵᱮᱵᱥᱟ ᱠᱚ ᱫᱚ ᱵᱟᱞᱮ ᱵᱟᱞᱮ ᱪᱟᱥ ᱫᱤᱯᱚᱨ ᱱᱚᱣᱟ ᱠᱤᱪᱩ ᱠᱤᱪᱩ ᱡᱟᱦᱟᱭ ᱮᱴᱟᱜ ᱠᱚ ᱟᱞᱮ ᱴᱚᱴᱷᱟ ᱯᱟᱥᱮ ᱠᱷᱚᱱ ᱩᱱᱠᱩ ᱫᱚ ᱦᱟᱸᱜ ᱡᱚᱛᱚ ᱜᱮᱠᱚ ᱠᱚᱨᱟᱣ ᱛᱟᱦᱮᱱᱟ ᱵᱟᱹᱲᱛᱤ ᱠᱟᱭᱛᱮ ᱠᱷᱮᱛᱚ ᱨᱮᱱᱟᱜ ᱛᱟᱠᱚᱣᱟ ᱥᱮ ᱛᱟᱦᱞᱮ ᱩᱱᱠᱩ ᱫᱚ ᱡᱚᱢ ᱧᱩᱩ ᱥᱟᱶ ᱛᱮᱦᱚᱸ ᱡᱚᱢ ᱧᱩᱣᱟᱜ ᱠᱚ ᱡᱚᱢᱧᱩᱭ ᱨᱮᱦᱚᱸ ᱟᱨ ᱚᱱᱠᱟ ᱟᱱᱟᱡᱽ ᱯᱟᱛᱤ ᱵᱟᱹᱲᱛᱤ ᱧᱚᱜ ᱠᱚ ᱪᱟᱥ ᱠᱷᱟᱹᱛᱤᱨ ᱛᱮ ᱩᱱᱠᱩ ᱦᱟᱸᱜ ᱵᱟᱡᱟᱨ ᱠᱚᱨᱮ ᱠᱚ ᱤᱫᱤᱭᱮᱫ ᱛᱟᱦᱮᱱᱟ ᱦᱮᱸ ᱠᱟᱹᱣᱰᱤ ᱟᱨᱡᱟᱣ ᱞᱟᱹᱜᱤᱫ ᱛᱮ ᱟᱫᱚ ᱟᱹᱰᱤ ᱜᱟᱱ ᱚᱱᱠᱟ ᱢᱮᱱᱟᱜ ᱟᱠᱟᱫ ᱠᱚᱣᱟ ᱟᱞᱮ ᱥᱮᱫ ᱨᱮᱱ ᱯᱟᱹᱭᱠᱟᱹᱨᱤᱭᱟᱹ ᱥᱮ ᱵᱮᱵᱽᱥᱟᱫᱟᱨ ᱠᱚ ᱚᱱᱠᱟᱱ ᱠᱚ ᱟᱹᱰᱤ ᱱᱟᱯᱟᱭ ᱠᱚ ᱪᱟᱥᱟ ᱮᱠᱷᱚᱱ ᱩᱱᱠᱩ ᱵᱷᱟᱜᱤ ᱠᱚ ᱵᱷᱟᱜᱮ ᱢᱟᱱᱮ ᱠᱚ ᱠᱚᱨᱟᱣ ᱠᱟᱫᱟ ᱡᱚᱛᱚ ᱠᱤᱪᱷᱩ ᱠᱚ ᱠᱚᱨᱟᱣ ᱟᱠᱟᱫᱟ ᱦᱟᱸᱜ ᱚᱱᱠᱟᱠᱟᱜᱮ ᱟᱜᱮ ᱚᱵᱚᱥᱛᱷᱟ ᱠᱚ ᱢᱮᱱᱟᱜ ᱛᱟᱠᱚᱣᱟ ᱟᱞᱮᱭᱟᱜ ᱫᱚ ᱱᱚᱜᱼᱚᱭ ᱛᱚ ᱡᱚᱢ ᱵᱚᱨᱥᱟ ᱚ ᱵᱟᱝᱞᱮ ᱦᱩᱭᱩᱜ ᱛᱟᱞᱮᱭᱟ ᱚᱱᱠᱟ ᱞᱟᱜᱮ ᱢᱚᱱᱮᱭ ᱩᱛᱩᱭᱟ ᱥᱮ ᱠᱚ ᱠᱚ ᱛᱟᱦᱚᱞᱮ ᱠᱟᱹᱣᱰᱤ ᱮᱢ ᱠᱟᱛᱮᱫ ᱠᱚ ᱮᱟᱞᱮ ᱛᱟᱦᱮᱸᱱᱚ ᱟᱨ ᱵᱟᱠᱷᱟᱡ ᱫᱚ ᱟᱞᱮ ᱫᱚ ᱚᱱᱠᱟ ᱞᱮᱠᱟ ᱮᱴᱮᱨᱚᱞᱮ ᱢᱟ ᱦᱩᱭᱩᱜ ᱜᱮ ᱟᱫᱚ ᱮᱱᱛᱮ ᱨᱮᱦᱚᱸ ᱡᱟᱦᱟᱸ ᱛᱤᱱᱟᱹᱜ ᱞᱮ ᱫᱟᱲᱮᱭᱟᱜᱼᱟ ᱮᱱᱠᱟ ᱵᱷᱵᱮ ᱜᱮᱞᱮ ᱠᱚᱡᱟᱣᱱᱟ ᱟᱫᱚ ᱜᱚᱝᱠᱤ ᱟᱯᱮᱫᱚ ᱢᱟᱱᱮ ᱪᱟᱥ ᱫᱚ ᱟᱱᱟᱡᱽᱯᱟᱹᱛᱤ ᱠᱚᱫᱚ ᱟᱯᱮᱯᱮ ᱞᱟᱹᱭᱮᱫᱟ ᱞᱟᱜᱟᱣ ᱞᱟᱜᱟᱣ ᱟᱯᱮᱜᱮ ᱜᱮ ᱡᱚᱢᱟᱯᱮ ᱥᱮ ᱯᱮ ᱚᱱᱠᱟ ᱜᱮᱯᱮ ᱟᱠᱷᱨᱤᱧ ᱵᱟᱲᱟᱭ ᱛᱟᱦᱮᱱᱟ?
ᱢᱟᱱᱮ ᱦᱮᱸ ᱜᱚᱝᱠᱮ ᱟᱱᱟᱡ ᱠᱚᱫᱚ ᱦᱟᱸᱜ ᱪᱟᱥ ᱦᱩᱭᱩᱜ ᱜᱮᱭᱟ ᱛᱚ ᱚᱱᱟ ᱟᱱᱟᱡᱽ ᱠᱚ ᱡᱟᱦᱟᱸ ᱫᱚ ᱢᱟᱱᱮ ᱡᱟᱦᱟᱸ ᱫᱚ ᱱᱟᱯᱟᱭ ᱥᱟᱺᱦᱤᱡ ᱦᱩᱭ ᱟᱠᱟᱱᱟ ᱟᱱᱟᱡ ᱛᱚ ᱚᱱᱟ ᱫᱚ ᱟᱹᱠᱷᱨᱤᱧ ᱦᱩᱭᱩᱜ ᱜᱮᱭᱟ ᱟᱨ ᱡᱟᱦᱟᱸᱴᱟᱜ ᱫᱚ ᱵᱟᱝ ᱟᱠᱷᱨᱤᱧᱚᱜᱼᱟ ᱢᱚᱱᱮ ᱧᱮᱞ ᱛᱮᱜᱮ ᱢᱚᱱᱚᱜᱚᱜᱼᱟ ᱡᱮ ᱚᱱᱟ ᱫᱚ ᱵᱟᱝ ᱟᱠᱷᱨᱤᱧᱚᱜᱼᱟ ᱥᱮ ᱦᱮᱸ ᱠᱟᱥᱴᱚᱢᱟᱨ ᱩᱱᱤ ᱵᱟᱭ ᱦᱟᱛᱟᱣᱟ ᱡᱟᱦᱟᱸᱭ ᱦᱟᱛᱟᱣᱟᱭ ᱩᱱᱤ ᱫᱚ ᱵᱟᱭ ᱦᱟᱛᱟᱣ ᱞᱟᱹᱜᱤᱫᱼᱟ ᱚᱱᱠᱟᱱ ᱥᱚᱵᱡᱤ ᱫᱚ ᱛᱚ ᱚᱱᱟ ᱠᱚᱫᱚ ᱜᱚᱢᱠᱮ ᱚᱲᱟᱜ ᱠᱚᱨᱮ ᱜᱮ ᱦᱟᱸᱜ ᱡᱚᱢ ᱵᱟᱲᱟ ᱦᱩᱭᱩᱜ ᱜᱮᱭᱟ ᱟᱨ ᱵᱮᱥᱤ ᱵᱤᱱ ᱵᱤᱯ ᱠᱟᱭ ᱛᱮᱫᱚ ᱧᱮᱞᱚᱜ ᱟ ᱡᱮ ᱟᱞᱮ ᱚᱱᱛᱮ ᱫᱚ ᱦᱟᱸᱜ ᱱᱤᱡᱮᱨ ᱛᱳ ᱡᱟᱦᱟᱸ ᱱᱤᱨᱥᱚ ᱠᱷᱮᱫᱽ ᱫᱚ ᱠᱷᱩᱵ ᱦᱮᱸ ᱟᱹᱰᱤ ᱠᱚᱢ ᱜᱮ ᱢᱮᱱᱟᱜ ᱛᱟᱠᱚᱣᱟ ᱦᱚᱲᱟᱜ ᱫᱚ ᱛᱚ ᱚᱱᱟ ᱠᱷᱟᱹᱛᱤᱨ ᱛᱮ ᱩᱱᱠᱩ ᱠᱤᱥᱬ ᱠᱚ ᱡᱟᱦᱟᱸᱭ ᱠᱚ ᱢᱮᱱᱟᱜ ᱠᱚᱣᱟ ᱩᱱᱠᱩᱣᱟᱜ ᱦᱮᱸ ᱠᱷᱮᱫᱽ ᱠᱚ ᱦᱟᱛᱟᱣ ᱠᱟᱛᱮᱮᱫ ᱜᱮᱦᱟᱸᱜ ᱪᱟᱥ ᱜᱮᱭᱟ ᱠᱚ ᱛᱚ ᱩᱱᱠᱩ ᱠᱤᱥᱟᱺᱬ ᱠᱚᱣᱟᱜ ᱠᱷᱮᱛ ᱦᱟᱛᱟᱣ ᱠᱟᱛᱮ ᱡᱟ ᱩᱰᱩᱝ ᱪᱟᱥ ᱠᱮᱫᱟᱭ ᱚᱸᱰᱮ ᱠᱷᱚᱱ ᱩᱱᱤ ᱮᱢ ᱢᱟᱭᱟ ᱮ ᱢᱟᱱᱮ ᱢᱤᱫᱥᱚ ᱯᱟᱨᱥᱮᱱ ᱡᱚᱫᱤ ᱪᱟᱥ ᱠᱮᱫᱟ ᱚᱱᱟ ᱢᱤᱫᱥᱚ ᱯᱟᱨᱥᱮᱱ ᱢᱚᱫᱫᱮ ᱪᱚᱞᱞᱤᱥ ᱯᱟᱨᱥᱮᱱ ᱮ ᱩᱱᱤ ᱮᱢᱟᱭᱟ ᱟᱨ ᱵᱟᱹᱠᱤ ᱫᱚ ᱟᱡᱼ ᱮ ᱫᱚᱦᱚ ᱡᱚᱱᱚᱜᱼᱟ᱾ ᱮ ᱢᱟᱞᱤ ᱩᱱᱤ ᱠᱤᱥᱟᱹᱲ ᱟᱨ ᱚᱱᱟ ᱨᱟᱱ ᱠᱷᱟᱱ ᱨᱟᱱ ᱠᱚ ᱨᱮᱱᱟᱜ ᱥᱮ ᱚᱱᱟ ᱥᱤᱭᱚᱜ ᱠᱚᱨᱮᱱᱟᱜ ᱚᱱᱟ ᱜᱟᱹᱰᱤ ᱠᱷᱚᱨᱪᱟ ᱫᱚ ᱦᱟᱸᱜ ᱡᱚᱛᱚ ᱢᱟᱹᱞᱤᱠ ᱜᱮ ᱮᱢᱚᱜ ᱟᱭ ᱟᱨ ᱵᱟᱟᱹᱠᱤ ᱚᱱᱟ ᱠᱷᱮᱛ ᱨᱮᱱᱟᱜ ᱧᱮᱞ ᱡᱚᱝ ᱚᱱᱟ ᱠᱚᱫᱚ ᱟᱫᱚ ᱟᱫᱚ ᱱᱤᱡᱮ ᱛᱮᱜᱮ ᱦᱟᱸᱜ ᱠᱚᱨᱟᱣ ᱦᱩᱭᱩᱜ ᱜᱮᱭᱟ ᱜᱚᱢᱠᱮ
ᱦᱳᱭ ᱜᱚᱝᱠᱮ ᱟᱪᱷᱟ ᱟᱪᱷᱟ ᱱᱟᱯᱟᱭ ᱠᱟᱛᱷᱟ ᱵᱮᱱ ᱞᱟᱹᱭ ᱠᱮᱫᱼᱟ ᱟᱫᱚ ᱚᱠᱛᱚ ᱠᱚ ᱫᱚ ᱦᱳᱭᱮᱱ ᱛᱟᱞᱟᱝᱟ ᱟᱫᱚ ᱤᱱᱠᱟ. ᱜᱮᱞᱟᱝ ᱨᱚᱯᱚᱲᱟ ᱱᱟᱯᱟᱭ ᱛᱮ ᱛᱟᱦᱮᱱ ᱯᱮ ᱱᱟᱯᱟᱭ ᱛᱟᱦᱮᱱ ᱨᱮᱱᱟᱜ ᱪᱮᱥᱴᱟᱭᱟ ᱯᱮ ᱟᱫᱚ ᱠᱷᱟᱱ ᱛᱤᱱᱟ. ᱜ ᱠᱷᱟᱱ ᱜᱚᱢᱠᱮ ᱦᱤᱛᱚᱜ ᱫᱚ ᱦᱟᱜ ᱟᱫᱚ ᱟᱵᱮᱱ ᱦᱚᱸ ᱚᱱᱮ ᱚᱱᱠᱟᱧ ᱞᱟ. ᱭᱟᱫ ᱵᱮᱱ ᱦᱟᱜ ᱟᱫᱚ ᱜᱟᱯᱟ ᱞᱟᱝ ᱨᱚᱯᱚᱲᱟ ᱵᱟᱝᱠᱷᱟᱡ ᱫᱚ ᱛᱟᱞᱟᱝ-ᱟ